ᱦᱮᱞᱳ᱾
ᱦᱮᱞᱳ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾ ᱟᱹᱞᱤᱧᱟᱜ ᱨᱚᱲ ᱵᱤᱱ ᱟᱸᱡᱚᱢ ᱧᱟᱢ ᱫᱟ?
ᱦᱮᱸ ᱟᱸᱡᱚᱢᱚᱜ ᱠᱟᱱᱟ᱾
ᱟᱪᱪᱷᱟᱪ᱾ ᱦᱮᱸ ᱡᱚᱦᱟᱨ ᱜᱮ, ᱟ ᱪᱮᱫ ᱠᱚᱵᱮᱱ ᱪᱤᱠᱟᱹ ᱵᱟᱲᱟᱭᱫᱟ ᱛᱟᱦᱚᱞᱮ?
ᱪᱤᱠᱟᱹ ᱵᱟᱲᱟ ᱦᱚᱸ ᱵᱟᱝ ᱟᱫᱚ ᱫᱩᱲᱩᱵ ᱵᱟᱲᱟ ᱦᱩᱭ ᱠᱟᱱᱟ ᱚᱲᱟᱜ ᱨᱮᱜᱮ ᱫᱟᱜ ᱜᱮ ᱫᱟᱜ ᱞᱮᱫ ᱛᱟᱦᱮᱸᱫ ᱛᱚ, ᱟᱫᱚ ᱟᱸ ᱛᱟᱸᱜᱤ ᱦᱩᱭ ᱠᱟᱱᱟ ᱛᱤᱱ ᱫᱚ ᱫᱟᱜ ᱮ ᱵᱚᱱᱫᱚᱭᱛᱮ ᱵᱟᱨᱦᱮ ᱥᱮ ᱠᱟᱹᱴᱤᱡ ᱞᱮ ᱩᱰᱩᱠᱚᱜ-ᱟ ᱦᱮᱸ ᱥᱮ ᱾
ᱦᱮᱸ ᱦᱮᱸ ᱾
ᱦᱩᱸ ᱟᱹᱵᱤᱱ ᱪᱮᱜ ᱵᱤᱱ ᱪᱤᱠᱟᱹᱭᱮᱜᱼᱟ?
ᱟᱞᱤᱧ ᱥᱮᱜ ᱦᱚᱸ ᱚᱱᱠᱟ ᱥᱟᱨᱟᱫᱤᱱ ᱜᱮ ᱫᱟᱜ ᱵᱟᱲᱟᱭᱮᱫ ᱛᱟᱦᱮᱱᱟ ᱟᱫᱚ ᱾ ᱱᱤᱛᱚᱜ ᱫᱚ ᱦᱟᱸᱜ ᱵᱟᱭ ᱫᱟᱜ ᱫᱟ ᱟᱫᱚ ᱚᱱᱠᱟ ᱵᱟᱦᱨᱮ ᱥᱮᱜ ᱜᱮᱞᱤᱧ ᱩᱰᱩᱜ ᱵᱟᱲᱟ ᱠᱟᱱᱟ᱾
ᱟᱪᱪᱷᱟ ᱟᱪᱪᱷᱟ ᱾
ᱦᱮᱸ ᱾
ᱛᱟᱞᱦᱮ ᱡᱟᱭᱦᱳᱠ ᱟᱵᱮᱱ ᱢᱟ ᱵᱟᱦᱨᱮ ᱯᱮ ᱳᱰᱳᱠ ᱠᱟᱱᱟ ᱟᱞᱮ ᱢᱟ ᱦᱟᱞᱠᱟ ᱦᱟᱞᱠᱟ ᱫᱟᱜ ᱮ ᱡᱚᱨᱚᱭ ᱜᱮᱭᱟ ᱦᱟᱸᱜ ᱾ ᱵᱟᱝ ᱩᱰᱩᱠ ᱵᱟᱲᱟ ᱟᱹᱣᱨᱤ ᱜᱮ ᱦᱩᱭᱩᱜ ᱜᱮᱭᱟ ᱱᱤᱛ ᱦᱚᱸ ᱦᱟᱱᱮ ᱥᱮᱛᱟᱜ ᱠᱷᱚᱱ ᱜᱮ ᱚᱲᱟᱜ ᱵᱷᱤᱛᱤᱨ ᱨᱮ ᱢᱮᱱᱟᱜ ᱞᱮᱫᱟ ᱦᱟᱸᱜ ᱚᱱᱟ ᱚᱲᱟᱜ ᱵᱷᱤᱛᱤᱨ ᱨᱮᱜᱮ ᱾ ᱵᱟᱦᱟᱨᱮ ᱜᱮ ᱩᱰᱩᱠ ᱫᱟᱣ ᱜᱮ ᱵᱟᱞᱮ ᱧᱟᱢᱮᱜᱼᱟ ᱱᱚᱣᱟ ᱫᱟᱜ ᱠᱷᱟᱛᱤᱨᱚᱜ ᱾
ᱟᱪᱪᱷᱟ ᱟᱪᱪᱷᱟ ᱾ ᱵᱟᱝ ᱟᱹᱞᱤᱧ ᱚᱝᱠᱟ ᱫᱟᱜ ᱫᱚ ᱫᱚᱢᱮ ᱜᱮ ᱫᱟᱜ ᱠᱮᱫᱟᱭ ᱟᱫᱚ ᱛᱚᱜ ᱜᱮ ᱦᱟᱸᱜ ᱚᱝᱠᱟ ᱵᱟᱭ ᱫᱟᱜ ᱵᱟᱲᱟᱭᱫᱟ ᱟᱨᱚ ᱦᱟᱸᱜ ᱫᱟᱜ ᱦᱟᱡᱩᱜᱼᱟ ᱦᱚᱭᱛᱚ ᱾ ᱟᱫᱚ ᱱᱤᱛᱚᱜ ᱫᱚ ᱠᱟᱴᱤᱡ ᱦᱟᱸᱜ ᱚᱱᱠᱟ ᱵᱟᱭ ᱫᱟᱜ ᱵᱟᱲᱟᱭ ᱫᱟ ᱨᱤᱞᱟᱢᱟᱞᱟ ᱜᱮ ᱦᱟᱸᱜ ᱵᱩᱡᱷᱟᱹᱜ ᱠᱟᱱᱟ ᱾
ᱟᱪᱪᱷᱟ ᱟᱪᱪᱷᱟ ᱟᱪᱪᱷᱟ ᱾
ᱦᱩᱸ
ᱟᱫᱚ ᱟᱯᱮ ᱚᱱᱛᱮ ᱫᱚ ᱤᱭᱟᱹ ᱦᱟᱠᱩ ᱪᱮᱜ ᱞᱮᱠᱟ ᱠᱚ ᱥᱟᱵᱮᱫ ᱠᱚᱣᱟ?
ᱦᱮᱸ ᱦᱟᱠᱩ ᱫᱚ ᱥᱟᱵᱮᱜ ᱜᱮᱭᱟ ᱠᱚ ᱾ ᱠᱚ ᱱᱤᱛᱚᱜ ᱢᱟ ᱡᱟᱦᱟᱸ ᱠᱟ ᱵᱟᱹᱫᱽ ᱠᱚᱨᱮ ᱫᱟᱜ ᱢᱟ ᱯᱮᱨᱮᱡ ᱪᱟᱵᱟ ᱠᱟᱱᱟ ᱟᱫᱚ ᱟᱹᱰᱤ ᱡᱟᱥᱛᱤ ᱜᱮ ᱼᱼ ᱠᱩ ᱡᱟᱦᱟᱸᱭ ᱠᱟᱴᱤᱡ ᱦᱟᱹᱠᱩ ᱩᱱᱠᱩ ᱫᱚ ᱟᱹᱰᱤ ᱜᱟᱱ ᱠᱚ ᱥᱟᱵ ᱟᱜᱩᱭ ᱠᱚᱜᱮᱭᱟ ᱦᱟᱸᱜ ᱾ ᱡᱟᱦᱟᱸ ᱫᱚ ᱜᱷᱚᱸᱜᱟ ᱠᱚᱛᱮ ᱚᱱᱟ ᱡᱟᱞ ᱠᱚᱛᱮ ᱾ ᱟᱵᱤᱱ ᱪᱮᱫ ᱞᱮᱫ ᱠᱟ ᱛᱟᱦᱞᱮ?
ᱟᱞᱮ ᱥᱮᱫ ᱫᱚ ᱦᱟᱸᱜ ᱦᱟᱹᱠᱩ ᱥᱟᱵ ᱮᱭ ᱥᱚᱵᱮ ᱥᱚᱵᱮ ᱮᱛᱚ ᱟᱠᱟᱱ ᱱᱤᱛᱚᱜ ᱯᱟᱴᱟ ᱜᱟᱞᱟᱝ ᱪᱟᱞᱟᱜ ᱠᱟᱱᱟ ᱾ ᱦᱚᱞᱟ ᱱᱚᱜ ᱢᱤᱫᱴᱤᱡ ᱜᱟᱞᱟᱝ ᱞᱤᱧ ᱯᱩᱨᱟᱹᱣ ᱠᱮᱜᱼᱟ ᱟᱫᱚ ᱵᱩᱭᱥᱟᱹ ᱜᱮ ᱵᱟᱠᱤ ᱢᱮᱱᱟᱜᱼᱟ ᱦᱟᱸᱜ ᱵᱩᱭᱥᱟᱹ ᱦᱩᱭᱩᱜᱼᱟ ᱯᱟᱴᱟ ᱠᱚᱦᱚᱸ ᱾ ᱟᱰᱤ ᱦᱚᱲ ᱠᱚ ᱞᱟᱦᱟ ᱜᱚᱫ ᱠᱟᱱᱟ ᱠᱚ ᱵᱷᱟᱜᱤ ᱵᱷᱟᱜᱤ ᱜᱮ ᱢᱟᱱᱮ ᱦᱟᱠᱩ ᱠᱚ ᱧᱟᱢ ᱵᱟᱲᱟ ᱠᱟᱜ ᱠᱟᱣᱟ ᱡᱚᱢ ᱮᱢᱟᱱ ᱫᱟᱞᱤᱧ ᱦᱟᱸᱜ ᱾
ᱟᱪᱪᱷᱟ ᱟᱪᱪᱷᱟ ᱟᱹᱰᱤ ᱱᱟᱯᱟᱭ ᱜᱮ ᱾
ᱦᱮᱸ ᱯᱟᱴᱟ ᱜᱟᱞᱟᱝ ᱠᱚᱠᱚ ᱵᱟᱲᱟᱭ ᱜᱮᱭᱟ ᱥᱮ ᱵᱟᱝ ᱟᱯᱮ ᱚᱱᱛᱮ ᱫᱚ ᱥᱮᱠᱚ ᱠᱤᱨᱤᱧ ᱟᱹᱜᱩᱭ ᱜᱮᱭᱟ?
ᱦᱮᱸ ᱯᱟᱴᱟ ᱜᱟᱞᱟᱝ ᱫᱚ ᱵᱟᱰᱟᱭ ᱫᱚᱠᱚ ᱵᱟᱰᱟᱭ ᱜᱮᱭᱟ ᱾ᱟᱨ ᱠᱤᱨᱤᱧ ᱦᱚᱸᱠᱚ ᱠᱤᱨᱤᱧ ᱟᱹᱜᱩᱭ ᱜᱮᱭᱟ ᱟᱫᱚ ᱚᱠᱚᱭ ᱦᱟᱸᱜ ᱪᱮᱜ ᱞᱮᱠᱟᱭ ᱫᱟ ᱠᱚ ᱦᱟᱸᱜ ᱠᱤᱪᱷᱩ ᱜᱟᱱ ᱫᱚ ᱚᱱᱠᱟ ᱠᱚ ᱠᱤᱨᱤᱧ ᱟᱹᱜᱩᱭᱮᱜ ᱜᱮᱭᱟ ᱟᱨ ᱠᱤᱪᱷᱩ ᱜᱟᱱ ᱚᱱᱠᱟ ᱠᱚ ᱜᱟᱞᱟᱝᱮᱜ ᱜᱮᱭᱟ ᱾
ᱟᱪᱪᱷᱟ ᱟᱪᱪᱷᱟ ᱟᱪᱪᱷᱟ ᱾
ᱦᱮᱸ
ᱟᱨ ᱱᱚᱛᱮ ᱫᱚ ᱦᱟᱸᱜ ᱠᱤᱨᱤᱧ ᱫᱚ ᱦᱟᱸᱜ ᱠᱚᱢ ᱜᱮ ᱱᱚᱛᱮ ᱫᱚ ᱵᱟᱲᱟᱭ ᱜᱮᱭᱟ ᱠᱚ ᱯᱟᱴᱟ ᱜᱟᱞᱟᱝ ᱠᱚ ᱾ ᱯᱟᱴᱟ ᱜᱟᱞᱟᱝ ᱜᱮᱫᱟ ᱡᱟᱞ ᱵᱮᱱᱟᱣ ᱠᱮᱫᱟ ᱡᱷᱚᱛᱚ ᱚᱲᱟᱜ ᱨᱮ ᱫᱩᱜ ᱫᱩᱜ ᱛᱮ ᱫᱟᱜ ᱫᱟᱜ ᱥᱚᱢᱚᱭ ᱫᱚ ᱪᱮᱜ ᱠᱚ ᱪᱤᱠᱟᱹᱭᱟ ᱟᱨ ᱚᱲᱟᱜ ᱨᱮ ᱵᱷᱤᱛᱤᱨ ᱨᱮ ᱫᱩᱲᱩᱜ ᱠᱟᱛᱮᱜ ᱟ ᱯᱟᱴᱟ ᱠᱚ ᱠᱚ ᱜᱟᱞᱟᱝ ᱠᱚ ᱥᱤᱴᱟᱹᱜᱼᱟ ᱟᱨ ᱵᱟᱝᱠᱷᱟᱱ ᱡᱟᱞ ᱠᱚ ᱜᱟᱞᱟᱝᱼᱟ ᱦᱟᱸᱜ ᱾
ᱟᱪᱪᱷᱟ ᱟᱪᱪᱷᱟ ᱚᱱᱟ ᱜᱮ ᱱᱟᱯᱟᱭ ᱠᱟᱱᱟ ᱾
ᱦᱮᱸ, ᱟᱫᱚ ᱱᱚᱣᱟ ᱠᱚᱦᱚᱸ ᱛᱚ ᱥᱮᱬᱟ ᱫᱚᱦᱚ ᱦᱩᱭᱩᱜᱼᱟ ᱦᱮᱸ ᱥᱮ᱾ ᱦᱮᱸ ᱯᱚᱨᱚᱵᱚᱨᱛᱤ ᱠᱟᱞᱨᱮ ᱡᱟᱦᱟᱸ ᱧᱮᱞᱚᱜ ᱠᱟᱱᱟ ᱾ ᱦᱟᱸᱜ ᱦᱟᱯᱮᱱ ᱫᱤᱱ ᱨᱮ ᱜᱤᱫᱽᱨᱟᱹ ᱠᱚᱫᱚ ᱱᱚᱣᱟ ᱠᱚᱫᱚ ᱦᱟᱸᱜ ᱟᱫᱚ ᱦᱟᱸᱜ ᱠᱤᱨᱤᱧ ᱛᱮᱜᱮ ᱠᱚ ᱧᱮᱞᱟ ᱦᱟᱸᱜ᱾ ᱦᱟᱸᱥᱼᱼ ᱟᱥᱟᱭ ᱫᱤᱧ ᱦᱟᱸᱜ ᱚᱱᱞᱟᱭᱤᱱ ᱚᱰᱟᱨ ᱟᱠᱚ ᱦᱟᱸᱜ᱾
ᱦᱳᱭ ᱱᱮᱛᱟᱨ ᱢᱟᱛᱚ ᱦᱟᱸᱜ ᱡᱟᱦᱟᱱᱟᱜ ᱜᱮ ᱦᱟᱸᱜ ᱚᱱᱠᱟ᱾ ᱚᱱᱞᱟᱭᱤᱱ ᱠᱚᱛᱮ ᱜᱮ ᱠᱚ ᱚᱰᱟᱨ ᱵᱟᱲᱟᱭ ᱮᱫᱟ ᱟᱫᱚᱼᱼ ᱦᱟᱯᱮᱱ ᱫᱤᱱ ᱨᱮ ᱚᱱᱠᱟ ᱜᱮ, ᱡᱟᱦᱟᱸ ᱜᱮᱵᱤᱱ ᱞᱟᱹᱭ ᱠᱮᱫ ᱫᱚ ᱦᱟᱸᱜ, ᱚᱱᱞᱟᱭᱤᱱ ᱛᱮᱜᱮ ᱦᱟᱸᱜ ᱠᱚ ᱚᱰᱟᱨ ᱮᱫᱟ᱾
ᱦᱩᱸ, ᱦᱩᱸ, ᱦᱩᱸ, ᱦᱩᱸ᱾
ᱟᱯᱮ ᱚᱱᱛᱮ ᱪᱟᱥ ᱠᱟᱢᱤ ᱛᱤᱱᱟᱹᱜ ᱥᱟᱺᱜᱤᱧ ᱮᱱᱟ?
ᱦᱮᱸ ᱪᱟᱥ ᱠᱟᱹᱢᱤ ᱫᱚ ᱚᱱᱠᱟ ᱜᱮ ᱾ ᱟᱹᱞᱤᱧ ᱥᱮᱫ ᱫᱚ ᱢᱟᱱᱮ ᱠᱤᱪᱷᱩᱜᱟᱱ ᱦᱚᱲ ᱫᱚ ᱢᱟᱱᱮᱼᱼ ᱡᱟᱦᱟᱸᱭᱟᱜ ᱛᱚᱞᱟ ᱠᱚ ᱢᱟᱨᱟᱝ ᱞᱮᱱ ᱛᱟᱠᱚᱣᱟ ᱥᱮ ᱩᱱᱠᱩ ᱫᱚᱼᱼ ᱢᱟᱬᱟᱝ ᱥᱮᱫ ᱜᱮᱠᱚ ᱢᱟᱬᱟᱝ ᱤᱫᱤ ᱠᱟᱜᱼᱟ ᱦᱟᱸᱜ ᱟᱨᱼᱼ ᱡᱟᱦᱟᱸᱭᱟᱜ ᱛᱚᱞᱟ ᱠᱚᱫᱚ ᱚᱱᱟ ᱦᱚᱯᱚᱱ ᱜᱮᱭᱟ ᱾ ᱟᱫᱚ ᱩᱱᱠᱩ ᱫᱚ ᱦᱟᱸᱜᱼᱼ ᱟᱹᱣᱨᱤ ᱠᱚ ᱮᱛᱚᱦᱚᱵᱚᱜᱼᱟ ᱾
ᱦᱮᱸ ᱟᱪᱪᱷᱟ, ᱟᱪᱪᱷᱟ᱾
ᱦᱩᱸ
ᱦᱮᱸ, ᱟᱞᱮ ᱥᱮᱫ ᱫᱚ ᱦᱟᱸᱜ, ᱫᱤᱭᱮ ᱟᱞᱮᱥᱮᱫ ᱫᱚ ᱱᱚᱛᱮ, ᱛᱚᱞᱟ ᱵᱟᱭ ᱫᱟᱜ ᱞᱮᱠᱟ ᱵᱟᱝ ᱦᱟᱨᱟ ᱟᱠᱟᱱᱟ ᱾ ᱡᱟᱭᱦᱳᱠ ᱱᱤᱛᱚᱜ ᱫᱚᱼᱼ ᱥᱤᱭᱩᱜ ᱫᱚ ᱥᱤᱭᱩᱜ ᱪᱟᱞᱟᱜ ᱠᱟᱱ ᱜᱮᱭᱟ ᱾ ᱟᱫᱚ ᱱᱤᱛ ᱦᱚᱸ ᱵᱟᱹᱠᱤ ᱢᱮᱱᱟᱜ ᱜᱮᱭᱟ ᱾ ᱟᱨ ᱟᱥᱟᱭ ᱫᱟᱞᱤᱧ ᱦᱟᱸᱜ ᱚᱱᱠᱟ, ᱯᱩᱱ ᱢᱚᱬᱮᱼᱼ ᱫᱤᱱ ᱯᱚᱨᱮ ᱜᱮ ᱦᱟᱸᱜ ᱨᱚᱦᱚᱭ ᱮᱛᱚᱵ ᱜᱚᱫᱚᱜᱼᱟ ᱦᱟᱸᱜ ᱾ ᱦᱮᱸ, ᱦᱮᱸ, ᱦᱮᱸ᱾
ᱟᱹᱵᱤᱱ ᱥᱮᱫ ᱫᱚ ᱛᱟᱦᱚᱞᱮ ᱚᱱᱠᱟ ᱵᱤᱨ ᱠᱚ ᱥᱮ ᱵᱩᱨᱩ ᱠᱚ ᱢᱮᱱᱟᱜᱼᱟ?
ᱟᱞᱮ ᱥᱮᱫ ᱫᱚ ᱱᱟᱢᱟᱞ ᱫᱤᱥᱚᱢ ᱠᱟᱱᱟ ᱛᱚ, ᱵᱤᱨ ᱵᱩᱨᱩ ᱫᱚ ᱚᱠᱟ ᱦᱚᱸ ᱵᱟᱹᱱᱩᱜᱼᱟ ᱾
ᱚ ᱟᱪᱪᱷᱟ, ᱟᱪᱪᱷᱟ᱾
ᱵᱟᱡᱟᱨ ᱫᱤᱥᱚᱢ ᱞᱮᱠᱟᱞᱮ ᱧᱩᱨᱩᱜ ᱜᱮᱭᱟ ᱦᱟᱸᱜ, ᱟᱞᱮ ᱫᱚ ᱦᱟᱸᱜ ᱾
ᱚ ᱟᱪᱪᱷᱟ᱾
ᱟᱯᱮ ᱫᱚ?
ᱟᱹᱞᱤᱧ ᱥᱮᱫ ᱫᱚ ᱱᱚᱝᱠᱟ ᱦᱟᱸᱜ ᱵᱤᱨ ᱫᱤᱥᱚᱢ ᱠᱟᱱᱟ ᱞᱤᱧ ᱦᱟᱸᱜ ᱟᱹᱞᱤᱧ ᱫᱚ ᱾
ᱟᱪᱪᱷᱟ, ᱟᱪᱪᱷᱟ, ᱟᱪᱪᱷᱟ ᱾ ᱛᱟᱦᱞᱮ ᱢᱟᱼᱼ ᱪᱟᱥᱼᱵᱟᱥ ᱢᱟ ᱥᱮᱨᱢᱟᱨᱮ ᱢᱤᱫ ᱡᱷᱤᱠᱟ ᱠᱷᱚᱱ ᱵᱟᱨ ᱡᱟᱠᱟ ᱯᱮ ᱠᱚᱨᱟᱣ ᱜᱮᱭᱟ?
ᱦᱮᱸ, ᱦᱮᱸ ᱟᱹᱞᱤᱧ ᱥᱮᱫ ᱫᱚ ᱚᱱᱠᱟ ᱵᱟᱨ ᱡᱮᱠᱷᱟ ᱜᱮᱼᱼ ᱪᱟᱥ ᱠᱚ ᱦᱩᱭᱮᱱ ᱾ ᱱᱤᱛᱚᱜ ᱫᱚ ᱦᱟᱸᱜ ᱚᱱᱠᱟ ᱫᱟᱜ ᱛᱮᱜᱮ ᱦᱩᱭᱩᱜ ᱠᱟᱱᱟ᱾ ᱡᱟᱦᱟᱸ ᱫᱚ ᱫᱟᱜ ᱡᱟᱹᱲᱤ ᱜᱮ ᱾ ᱟᱨ ᱢᱤᱫ ᱡᱚᱠᱷᱟ ᱫᱚ ᱚᱱᱠᱟᱼᱼ ᱢᱤᱱᱤᱴᱤᱱᱤ ᱠᱚ ᱢᱮᱱᱟᱜ ᱛᱚ ᱟᱫᱚ ᱟᱨ ᱚᱱᱠᱟ ᱜᱟᱰᱟ ᱠᱚᱦᱚᱸ ᱢᱮᱱᱟᱜ ᱜᱮᱭᱟ ᱾ ᱟᱫᱚᱼᱼ ᱫᱟᱜ ᱨᱮᱭᱟᱜ ᱫᱚ ᱮᱸᱴᱠᱮᱴᱚᱬᱮ ᱫᱚ ᱵᱟᱭ ᱦᱩᱭᱩᱜ ᱜᱮᱭᱟ ᱾ ᱦᱮᱸ
ᱟᱞᱮ ᱥᱮᱫ ᱫᱚ ᱚᱱᱠᱟ ᱥᱮᱨᱢᱟ ᱨᱮ ᱯᱮ ᱫᱷᱟᱣ ᱯᱮ ᱡᱚᱠᱷᱮᱡ ᱞᱮ ᱪᱟᱥ ᱵᱟᱲᱟᱭ ᱜᱮᱭᱟ ᱦᱟᱸᱜ ᱾
ᱟᱪᱪᱷᱟ, ᱟᱪᱪᱷᱟ᱾
ᱱᱚᱛᱮ ᱫᱚ ᱫᱟᱜ ᱨᱮᱱᱟᱜ ᱥᱚᱢᱚᱥᱥᱟ ᱫᱚ ᱵᱟᱹᱱᱩᱜᱼᱟ ᱦᱟᱸᱜ, ᱠᱟᱨᱚᱱ ᱢᱤᱱᱤ ᱠᱚ ᱢᱮᱱᱟᱜᱼᱟ ᱦᱟᱸᱜ ᱾
ᱦᱮᱸ, ᱦᱮᱸ, ᱦᱮᱸ ᱾
ᱦᱮᱸ᱾
ᱟᱫᱚ ᱟᱹᱵᱤᱱ ᱥᱮᱫ ᱫᱚ ᱚᱱᱟ ᱦᱩᱲᱩ ᱜᱮᱠᱚ ᱮᱢᱟ ᱥᱮ ᱟᱨᱚ ᱡᱟᱦᱟᱸᱱᱟᱜ ᱥᱚᱨᱥᱟ ᱠᱚ ᱥᱮ ᱛᱤᱞᱢᱤᱧ ᱠᱚ ᱚᱱᱟ ᱠᱚ ᱦᱚᱸ ᱠᱚ ᱤᱭᱟᱹᱭ
ᱟᱞᱮ ᱱᱚᱛᱮ ᱫᱚ ᱡᱟᱦᱟᱸ ᱧᱮᱞᱚᱜ ᱠᱟᱱᱟ ᱦᱟᱸᱜ ᱢᱟᱱᱮ ᱢᱮᱠᱥᱤᱢᱟᱢ ᱜᱮ ᱥᱩᱫᱷᱩ ᱦᱩᱲᱩ ᱜᱮ ᱟᱞᱮ ᱫᱚ ᱾ ᱛᱚ ᱢᱮᱱᱫᱚ ᱦᱩᱲᱩ ᱜᱮ ᱦᱟᱸᱜ ᱜᱮ ᱞᱮ ᱪᱟᱥ ᱵᱟᱲᱟᱭ ᱜᱮᱭᱟ ᱾ ᱟᱫᱚ ᱛᱟᱞᱟ ᱛᱟᱞᱟ ᱨᱮ ᱚᱱᱠᱟ ᱛᱤᱞᱢᱤᱧ ᱥᱤᱞᱢᱤᱧ ᱠᱚ ᱟ ᱵᱟᱫᱟᱢ ᱠᱚ᱾ ᱠᱷᱤᱨᱟᱹ ᱠᱚ ᱪᱟᱥ ᱵᱟᱲᱟ ᱦᱩᱭᱩᱜ ᱜᱮᱭᱟ ᱾ ᱚᱱᱟ ᱫᱚ ᱥᱤᱡᱤᱱ ᱚᱱᱩᱥᱟᱨᱮ᱾ ᱚᱠᱟ ᱥᱤᱡᱤᱱ ᱚᱠᱟ ᱰᱤᱢᱟᱱᱰ ᱡᱟᱹᱥᱛᱤᱭᱟ᱾ ᱛᱟᱨᱯᱚᱨᱮ ᱵᱟᱹᱛ ᱵᱟᱹᱫᱽ ᱨᱮᱱᱟᱜ ᱢᱤᱫᱴᱤᱡ ᱢᱟᱱᱮ ᱤᱭᱟᱹᱛᱚ ᱛᱟᱦᱮᱱᱟ ᱡᱮ ᱮᱴᱟᱜ ᱪᱟᱥ ᱞᱮᱧᱠᱷᱟᱱ ᱵᱟᱹᱫᱽ ᱨᱮᱱᱟᱜ ᱢᱤᱫᱴᱤᱡ ᱠᱚᱱᱰᱤᱥᱚᱱ ᱦᱚᱸ ᱛᱚ ᱵᱷᱟᱹᱜᱤ ᱨᱩᱣᱟᱹᱲᱚᱜ ᱦᱮᱸ ᱥᱮ ᱾ ᱛᱚ ᱚᱱᱟ ᱦᱤᱥᱟᱹᱵᱽ ᱛᱮᱦᱚᱸ ᱪᱟᱥ ᱦᱚᱸ ᱪᱟᱥ ᱦᱩᱭᱩᱜ ᱜᱮᱭᱟ ᱾
ᱚ ᱟᱪᱪᱷᱟ ᱟᱪ
ᱟᱫᱚ ᱱᱤᱛᱚᱜ ᱡᱟᱥ ᱯᱟᱞᱴᱟᱞᱴ ᱦᱮᱸ ᱦᱮᱸ ᱞᱮ ᱵᱤᱱ?
ᱞᱟᱹᱭ ᱫᱟᱹᱞᱤᱧ ᱟᱹᱞᱤᱧ ᱥᱮᱫ ᱦᱚᱸ ᱚᱝᱠᱟᱜᱮ ᱚᱝᱟ ᱡᱟᱦᱟᱸ ᱵᱤᱱ ᱞᱟᱹᱭ ᱠᱮᱫ ᱫᱚ ᱟᱹᱞᱤᱧ ᱥᱮᱫ ᱦᱚᱸ ᱚᱝᱠᱟᱜᱮ᱾ ᱦᱩᱲᱩ ᱜᱮ ᱡᱟᱹᱥᱛᱤ ᱠᱚ ᱪᱟᱥ ᱜᱮᱭᱟ ᱟᱨ ᱚᱱᱟ ᱵᱟᱫᱟᱢ ᱠᱚᱦᱚᱸ ᱠᱚ ᱮᱢᱜᱮᱭᱟ ᱟᱨ ᱚᱱᱟ ᱛᱤᱞᱢᱤᱧ ᱟᱨ ᱡᱟ ᱥᱚᱨᱥᱟ ᱚᱱᱟ ᱠᱚᱦᱚᱸ ᱠᱚ ᱪᱟᱥ ᱵᱟᱲᱟᱭ ᱜᱮᱭᱟ ᱠᱚ ᱟᱫᱚ ᱦᱩᱲᱩ ᱜᱮ ᱦᱟᱸᱜ ᱡᱟᱹᱥ ᱛᱤ ᱠᱚ ᱪᱟᱥ ᱵᱟᱲᱟᱭ ᱫᱟ᱾
ᱟᱪᱪᱷᱟ ᱟᱪᱪᱷᱟ ᱟᱪᱪᱷᱟ᱾
ᱦᱩᱸ᱾
ᱟᱫᱚ, ᱟᱫᱚ ᱚᱱᱛᱮ ᱫᱚ ᱥᱟᱨ ᱪᱩᱱᱱᱟᱹ ᱪᱮᱫ ᱪᱮᱫ ᱞᱮᱠᱟ ᱠᱚ ᱵᱮᱵᱚᱦᱟᱨ ᱫᱟ᱾
ᱦᱮᱸ ᱥᱟᱨ ᱜᱮ ᱡᱳ ᱥᱟᱨ ᱠᱚᱢᱟ ᱟᱹᱰᱤ ᱡᱟᱹᱥᱛᱤ ᱜᱮ ᱦᱟᱸᱜ ᱱᱮᱛᱟᱨ ᱠᱚ ᱮᱢᱚᱜ ᱫᱟ᱾ ᱢᱟᱲᱟᱝ ᱫᱚ ᱡᱟᱦᱟᱸ ᱞᱮᱠᱟ ᱚᱱᱟ ᱠᱷᱚᱛ ᱠᱚᱜᱮ ᱟᱹᱰᱤ ᱡᱟᱹᱥᱛᱤ ᱠᱚ ᱮᱢ ᱠᱮᱭᱟ ᱟᱫᱚ ᱱᱮᱛᱟᱨ ᱢᱟ ᱦᱟᱸᱜ ᱟᱹᱰᱤ ᱡᱟᱹᱥᱛᱤ ᱜᱮ ᱚᱱᱟ ᱥᱟᱨ ᱠᱚᱜᱮ ᱠᱚ ᱮᱢ ᱵᱟᱲᱟᱭᱫᱟ ᱦᱟᱸᱜ ᱵᱟᱹᱫᱽ ᱠᱚᱨᱮ ᱫᱚ᱾ ᱟᱫᱚ ᱚᱱᱟ ᱥᱟᱨ ᱠᱚ ᱮᱢ ᱠᱷᱟᱹᱛᱤᱨ ᱛᱮ ᱦᱟᱸᱜ ᱟᱹᱰᱤ ᱜᱟᱱ ᱜᱮ ᱨᱚᱠᱚᱡ ᱠᱚ, ᱠᱟᱴᱠᱚᱢ ᱠᱚ ᱥᱮ ᱦᱟᱹᱠᱩ ᱠᱚ ᱩᱱᱠᱩ ᱦᱚᱸ ᱟᱹᱰᱤ ᱡᱳᱨ ᱠᱚ ᱜᱩᱡᱩᱜ ᱠᱟᱱ᱾ ᱢᱟᱲᱟᱝ ᱫᱚ ᱟᱹᱰᱤ ᱡᱟᱹᱥᱛᱤ ᱜᱮᱠᱚ ᱧᱟᱢ ᱠᱚᱜ ᱱᱮᱛᱟᱨ ᱢᱟᱛᱚ ᱦᱟᱸᱜ
ᱦᱮᱸ ᱮᱠᱫᱚᱢ ᱜᱮ ᱮᱠᱫᱚᱢ ᱜᱮ ᱟᱞᱮ ᱦᱚᱸ ᱚᱝᱠᱟᱜᱮ ᱪᱟᱞᱟᱭᱮᱱ ᱥᱮᱨᱢᱟ ᱞᱮ ᱢᱟᱱᱮ ᱠᱷᱚᱱ᱾ ᱪᱟᱞᱟᱣᱮᱱ ᱥᱮᱨᱢᱟ ᱠᱷᱳᱱ ᱦᱟᱸᱜ ᱥᱟᱨᱠᱤᱴᱱᱟᱥᱚᱠ ᱵᱮᱵᱚᱦᱟᱨ ᱠᱟᱹᱴᱤᱡ ᱞᱮ ᱠᱚᱢ ᱧᱚᱜ ᱠᱟᱜᱼᱟ᱾ ᱵᱟᱠᱷᱟᱱ ᱫᱚ ᱞᱟ ᱟᱫᱚ ᱟᱹᱰᱤ ᱩᱛᱮᱨ ᱜᱮᱛᱚ ᱵᱮᱵᱚᱦᱟᱨ ᱟᱨᱟᱢᱵᱷᱚ ᱞᱮᱱᱟ ᱟᱨ ᱪᱮᱫ? ᱟᱫᱚ ᱚᱱᱟ ᱯᱚᱨᱮ ᱫᱚ ᱦᱟᱸᱜ ᱡᱳᱭᱵᱤᱠ ᱥᱟᱨ ᱠᱤᱪᱷᱩ ᱵᱮᱵᱚᱦᱟᱨ ᱠᱚ ᱟᱨᱟᱢᱵᱚ ᱠᱟᱜᱼᱟ᱾ᱟᱨ ᱵᱟᱫᱽ ᱵᱟᱹᱠᱤ ᱫᱚ ᱦᱟᱸᱜ ᱱᱚᱝᱠᱟ ᱠᱤᱴᱱᱟᱥᱚᱠ ᱵᱮᱵᱚᱦᱟᱨ ᱦᱩᱭᱩᱜ ᱠᱟᱱᱟ ᱡᱟᱦᱟᱸ ᱵᱳᱫᱽ ᱨᱮᱱᱟᱜ ᱠᱚᱱᱰᱤᱥᱚᱱ ᱠᱚᱠᱚ ᱧᱮᱞ ᱦᱮᱸ ᱡᱟᱦᱟᱸ ᱵᱳᱫᱽ ᱤᱱᱟᱹᱜ ᱠᱚᱱᱰᱤᱥᱮᱱ ᱠᱚ ᱧᱮᱞᱱᱟ ᱚᱱᱟ ᱫᱚ ᱦᱟᱸᱜ ᱟᱹᱰᱤ ᱵᱟᱹᱲᱤᱡ ᱥᱮᱫ ᱪᱟᱞᱟᱣ ᱤᱫᱤᱜ ᱠᱟᱱ ᱛᱟᱦᱮᱸᱜ᱾ ᱛᱟᱨᱯᱚᱨᱮ ᱡᱟᱦᱟᱸ ᱵᱮ ᱨᱚᱜᱚᱡᱽ ᱜᱚᱝᱜᱷᱟ ᱠᱚ ᱠᱟᱛ ᱠᱟᱛᱷᱟ ᱵᱤᱱ ᱞᱟᱹᱭ ᱠᱮᱭᱟ ᱚᱱᱟ ᱡᱮ, ᱞᱟᱦᱟ ᱫᱚ ᱱᱚᱝᱠᱟ ᱛᱟᱦᱮᱸ ᱠᱟᱱᱟ ᱢᱟᱱᱮ ᱚᱲᱟᱜ ᱨᱮᱱ ᱵᱟᱹᱦᱩ ᱠᱚ ᱠᱚᱲᱤ ᱠᱩᱲᱤ ᱦᱚᱯᱚᱱ ᱠᱚᱠᱚ ᱪᱟᱞᱟᱜ ᱛᱟᱦᱮᱸᱫ ᱫᱛᱟᱛᱨᱚᱢ ᱟᱛ ᱛᱮᱫ ᱟᱲᱮ ᱠᱚ ᱛᱚᱠᱷᱚᱱ ᱜᱚᱝᱜᱷᱟ ᱠᱚᱠᱚ ᱟᱹᱜᱩ ᱠᱚ ᱛᱟᱦᱮᱸᱜᱼᱟ᱾
ᱦᱮᱸ ᱦᱮᱸ᱾
ᱫᱟᱜ ᱫᱤᱱ ᱨᱮ ᱠᱟᱴᱠᱚᱢ ᱠᱚᱠᱚ ᱧᱟᱢᱚᱜ ᱛᱟᱦᱮᱱᱟ ᱟᱞᱮ ᱱᱚᱛᱮ ᱫᱚ ᱱᱤᱛᱚᱜ ᱫᱚ ᱠᱟᱴᱠᱚᱢ ᱪᱮᱫ ᱜᱚᱝᱜᱷᱟ ᱪᱤᱞᱤ ᱦᱚᱸ ᱱᱤᱛᱚᱜ ᱫᱚ ᱵᱟᱠᱚ ᱧᱟᱢᱚᱜ ᱠᱟᱱᱟ ᱦᱟᱸᱜ ᱟᱫᱚ
ᱚ ᱟᱪᱪᱷᱟ ᱟᱪᱪᱷᱟ ᱟᱹᱞᱤ ᱥᱮᱫ ᱫᱚ ᱚᱱᱟ ᱧᱟᱢ ᱫᱚᱠᱚ ᱧᱟᱢᱚᱜ ᱠᱟᱱᱟ ᱟᱫᱚ ᱟᱹᱰᱤ ᱜᱟᱱ ᱜᱮ ᱚᱱᱠᱟ ᱠᱚ ᱠᱚᱢᱟᱣ ᱤᱫᱤᱭ ᱠᱟᱱᱟ᱾ ᱢᱟᱲᱟᱝ ᱢᱟ ᱟᱹᱰᱤ ᱡᱟᱹᱥᱛᱤ ᱜᱮᱠᱚ ᱧᱟᱢ ᱠᱚᱜ ᱱᱮᱛᱟᱨ ᱢᱟ ᱦᱟᱸᱜ ᱵᱟᱠᱚ ᱧᱟᱢᱚᱜ ᱠᱟᱱ ᱩᱱᱠᱩ ᱫᱚ᱾ ᱟᱫᱚ ᱚᱱᱮ ᱟᱹᱰᱤ ᱡᱟᱹᱥᱛᱤ ᱜᱮ ᱵᱚᱱ ᱮᱢᱟᱜ ᱠᱟᱱᱟ ᱨᱟᱱ ᱥᱟᱨ᱾
ᱦᱩᱸ ᱟᱫᱚ ᱡᱟᱭᱦᱳᱠ ᱟᱫᱚ ᱱᱤᱛᱚᱜ ᱡᱟᱭᱦᱳᱠ ᱠᱚᱢ ᱠᱟᱱᱟ ᱦᱟᱜ ᱛᱩᱵᱩ ᱳ ᱠᱟᱴᱠᱚᱢ ᱟᱨ ᱜᱚᱝᱜᱷᱟ ᱢᱟ ᱟᱫᱚ ᱵᱟᱠᱚ ᱧᱟᱢᱚᱜᱼᱟ᱾ ᱱᱤᱛᱚᱜ ᱫᱚ ᱦᱟᱹᱠᱩ ᱡᱟᱭᱦᱳᱠ ᱴᱩᱠᱤ ᱴᱟᱠᱤ ᱠᱚ ᱧᱟᱢ ᱵᱟᱲᱟᱜ ᱠᱟᱱ ᱜᱮᱭᱟ ᱵᱟᱝᱟ ᱫᱚ ᱵᱟᱝᱟ᱾ ᱯᱚᱨᱵᱚᱛᱤ ᱠᱟᱞ ᱨᱮ ᱟᱥᱟᱭ ᱫᱤ ᱟᱨᱚ ᱧᱟᱢ ᱫᱩᱣᱟᱹᱲᱚᱜ ᱠᱟᱨᱚᱱ ᱫᱚ ᱦᱟᱸᱜ ᱡᱮᱦᱮᱛᱩ ᱥᱟᱨ ᱨᱮᱱᱟᱜ ᱵᱮᱵᱚᱦᱟᱨ ᱠᱚ ᱠᱚᱢ ᱠᱟᱜᱼᱟ ᱞᱮ ᱦᱟᱸᱜ᱾
ᱦᱮᱸ ᱦᱮᱸ
ᱦᱮᱸ
ᱟᱯᱮ ᱚᱱᱛᱮᱨᱮ ᱰᱟᱝᱨᱟ ᱱᱟᱦᱮᱞᱛᱮ ᱥᱮᱱ ᱦᱤᱭᱳᱜ ᱦᱩᱭᱩᱜ ᱜᱮᱭᱟ ᱥᱮ ᱵᱟᱝ?
ᱰᱟᱝᱨᱟ ᱱᱟᱦᱮᱞ ᱫᱚ ᱱᱮᱛᱟᱨ ᱫᱚ ᱦᱟᱸᱜ ᱚᱱᱠᱟ ᱟᱹᱞᱤᱧ ᱥᱮᱫ ᱫᱚ ᱦᱟᱸᱜ ᱵᱟᱠᱚ ᱥᱤᱭᱮᱫᱟ ᱟᱫᱚ ᱰᱟᱝᱨᱟ ᱠᱚᱜᱮ ᱚᱱᱠᱟ ᱵᱟᱠᱚ ᱫᱚᱦᱚ ᱵᱟᱲᱟ ᱟᱠᱟᱫ ᱠᱚᱣᱟ ᱚᱲᱟᱜ ᱠᱚᱨᱮ ᱱᱮᱛᱟᱨ ᱫᱚ ᱚᱱᱮ ᱴᱟᱠᱴᱟᱨ ᱛᱮ ᱜᱮ ᱦᱟᱸᱜ ᱡᱟᱹᱥᱛᱤ
ᱟᱫᱚ ᱟᱵᱤᱱ ᱥᱮᱫ ᱫᱚ ᱪᱮᱫ ᱛᱮᱯᱮ ᱥᱤᱭᱮᱫᱟ ᱚᱱᱠᱟ
ᱟᱞᱮ ᱥᱮᱫ ᱫᱚ ᱚᱱᱠᱟ ᱴᱨᱟᱠᱴᱟᱨ ᱠᱚᱛᱮ ᱜᱮ ᱥᱤ ᱵᱟᱲᱟ ᱦᱩᱭᱩᱜ ᱠᱟᱱᱟ ᱱᱟᱦᱮᱞ ᱫᱚ ᱢᱟᱱᱮ ᱱᱤᱭᱟᱹ ᱥᱮᱨᱢᱟ ᱜᱮ ᱡᱮ ᱧᱮᱞ ᱧᱟᱢ ᱠᱮᱫᱟᱞᱤᱧ ᱢᱤᱫ ᱦᱚᱲ ᱜᱮ ᱥᱤᱭᱮᱫ ᱟᱭ ᱟᱨ ᱡᱟᱭᱦᱳᱠ ᱚᱱᱟ ᱫᱚ ᱴᱨᱟᱠᱴᱟᱨ ᱢᱮ ᱢᱟᱹᱞᱤᱠ ᱠᱚ ᱥᱟᱞᱟᱜ ᱡᱟᱦᱟᱱᱟᱜ ᱜᱮ ᱦᱚᱭᱛᱳ ᱠᱷᱟᱹᱯᱟᱨᱤᱟᱹ ᱠᱚ ᱦᱩᱭ ᱞᱮᱱ ᱛᱟᱠᱚᱣᱟ ᱛᱚ ᱚᱱᱟ ᱠᱷᱟᱹᱛᱤᱨ ᱱᱟᱦᱮᱞ ᱛᱮᱜᱮ ᱥᱤᱭᱳᱜ ᱠᱟᱱᱟ ᱵᱟᱠᱷᱟᱱ ᱫᱚ ᱟᱫ ᱩᱛᱟᱹᱨ ᱞᱮᱱ ᱜᱮᱭᱟ᱾
ᱦᱮᱸ ᱦᱮᱸ ᱱᱮᱛᱟᱨ ᱫᱚ ᱦᱟᱸᱜ ᱟᱫ ᱩᱛᱟᱹᱨ ᱠᱟᱱ ᱜᱮᱭᱟ ᱦᱟᱸᱜ ᱟᱫᱚ ᱵᱟᱝ ᱫᱤᱥᱟᱹᱜ ᱠᱟᱱ ᱜᱮᱭᱟ
ᱦᱮᱸ ᱱᱤᱛᱚᱜ ᱚᱲᱟᱜ ᱨᱮ ᱰᱟᱝᱨᱟ ᱠᱚᱢᱟ ᱵᱟᱹᱱᱩᱜ ᱠᱚᱣᱟ ᱚᱱᱠᱟ ᱜᱟᱹᱭ ᱠᱚ ᱥᱩᱫᱩ ᱢᱮᱱᱟᱜ ᱠᱚᱣᱟ ᱦᱳᱭᱛᱳ᱾ ᱢᱟᱱᱮ ᱱᱚᱸᱰᱮ ᱢᱮᱠᱥᱤᱢᱟᱢ ᱱᱤᱝᱠᱟᱹ ᱜᱮᱛᱚ ᱧᱮᱞᱚᱜ ᱠᱟᱱᱟ᱾
ᱦᱳᱭ ᱱᱮᱛᱟᱨ ᱫᱚ ᱰᱟᱹᱝᱨᱤ ᱠᱚᱦᱚᱸ ᱟᱹᱰᱤ ᱟᱹᱰᱤ ᱜᱟᱱ ᱠᱚ ᱚᱱᱠᱟ ᱟᱠᱷᱨᱤᱧ ᱪᱟᱵᱟᱭ ᱠᱚᱣᱟ ᱠᱚ ᱟᱨ ᱵᱟᱠᱚ ᱫᱚᱦᱚᱭᱮᱫ ᱠᱚᱣᱟ ᱚᱱᱠᱟ ᱫᱚ ᱦᱟᱸᱜ
ᱦᱩᱸ ᱦᱩᱸ ᱦᱩᱸ ᱤᱱᱟ ᱦᱮᱸ ᱟᱫᱚ ᱟᱛᱳ ᱠᱚᱨᱮ ᱫᱚ ᱱᱟᱦᱮᱞ ᱫᱚ ᱢᱮᱱᱟᱜ ᱜᱮᱭᱟ ᱥᱩᱫᱩ ᱠᱟᱹᱢᱤ ᱨᱮᱜᱮ ᱵᱟᱝ ᱞᱟᱜᱟᱜ ᱠᱟᱱᱟ ᱟᱫᱚ ᱦᱟᱯᱮᱱ ᱫᱤᱱ ᱨᱮ ᱜᱤᱫᱽᱨᱟᱹ ᱠᱚ ᱦᱟᱸᱜ ᱱᱟᱦᱮᱞ ᱢᱮᱱᱛᱮᱫᱚ ᱦᱟᱸᱜ ᱚᱠᱟ ᱜᱮᱠᱚ ᱢᱚᱱᱮᱭᱟ ᱦᱟᱸᱜ ᱦᱚᱸ ᱡᱟᱦᱟᱸᱭ ᱠᱟᱹᱴᱤᱡ ᱠᱟᱹᱴᱤᱡ ᱜᱤᱫᱽᱨᱟᱹ ᱩᱱᱠᱩ ᱠᱚ ᱡᱚᱠᱷᱚᱱ ᱠᱚ ᱞᱟᱹᱭᱮᱫ ᱦᱩᱭᱩᱜ ᱛᱟᱦᱮᱸᱫ ᱡᱮ ᱪᱮᱫ ᱠᱚᱛᱮ ᱯᱮ ᱥᱤ ᱞᱟᱹᱜᱤᱫᱼᱟ ᱦᱟᱸᱜ ᱟᱫᱚ ᱩᱱᱠᱩ ᱫᱚ ᱦᱟᱸᱜ ᱴᱨᱟᱠᱴᱟᱨ ᱚᱱᱟ ᱱᱟᱦᱮᱞ ᱜᱮᱠᱚ ᱞᱟᱹᱭᱟᱼᱟ ᱦᱟᱸᱜ ᱠᱤᱱᱛᱩ ᱴᱨᱟᱠᱴᱟᱨ ᱠᱚ ᱩᱫᱩᱜᱟ ᱦᱟᱸᱜ
ᱦᱳᱭ ᱦᱳᱭ ᱦᱳᱭ ᱩᱱᱠᱩ ᱫᱚ ᱱᱟᱦᱮᱞ ᱢᱮᱱᱛᱮᱫᱚ ᱚᱱᱟ ᱴᱨᱟᱠᱴᱚᱨ ᱜᱮ ᱦᱟᱸᱜ ᱠᱚ ᱢᱚᱱᱮᱭᱟ᱾
ᱦᱩᱸ ᱦᱩᱸ ᱦᱩᱸ ᱟᱹᱰᱤ ᱠᱤᱪᱷᱩ ᱡᱤᱱᱤᱥ ᱟ ᱟᱫᱚᱜᱼᱟ ᱦᱟᱸᱜ ᱱᱤᱭᱟᱹ ᱯᱚᱨᱮ ᱯᱚᱨᱮ ᱫᱚ ᱦᱟᱸᱜ ᱱᱤᱭᱟᱹ ᱜᱮ ᱢᱩᱪᱟᱹᱫ ᱦᱮᱸ
ᱦᱳᱭ ᱚᱝᱠᱟ ᱜᱮ ᱟᱹᱰᱤ ᱠᱤᱪᱷᱩ ᱜᱮᱛᱚ ᱱᱮᱛᱟᱨ ᱫᱚ ᱦᱟᱸᱜ ᱡᱟᱦᱟᱸ ᱞᱮᱠᱟ ᱢᱟᱲᱟᱝ ᱞᱮᱠᱟ ᱫᱚ ᱵᱟᱝ ᱧᱮᱞᱚᱜ ᱠᱟᱱᱟ ᱦᱟᱸᱜ᱾ ᱟᱹᱰᱤ ᱠᱤᱪᱷᱩ ᱜᱮ ᱦᱟᱸᱜ ᱟᱫ ᱟᱠᱟᱱ ᱛᱟᱵᱚᱱᱟ᱾
ᱡᱮᱢᱚᱱ ᱟᱸ ᱧᱤᱫᱟᱹ ᱠᱚᱨᱮ ᱵᱤᱱ ᱞᱚᱠᱠᱷᱚ ᱠᱟᱜᱼᱟ ᱥᱮ ᱵᱟᱝ ᱵᱟᱝ-ᱟ, ᱟᱸ ᱵᱟᱜ ᱡᱩᱞᱩᱝ ᱠᱚ ᱡᱟᱦᱟᱸ ᱠᱚ ᱛᱟᱦᱮᱸ ᱠᱟᱱ ᱫᱚ ᱦᱟᱸᱜ ᱟᱫᱚ ᱱᱤᱛᱳᱜ ᱫᱚ ᱚᱝᱠᱟ ᱫᱚ ᱟᱫᱚ ᱵᱟᱹᱧ ᱧᱮᱞ ᱧᱟᱢᱮᱫ ᱠᱚᱣᱟ ᱮᱠᱫᱚᱢ ᱜᱮ ᱦᱟᱸᱜ᱾ ᱮᱸ ᱦᱮᱸ ᱞᱟᱦᱟ ᱫᱚ, ᱦᱮᱸ ᱡᱟᱦᱟᱸ ᱞᱟᱦᱟ ᱞᱟᱦᱟ ᱧᱮᱞ ᱵᱟᱲᱟᱭ ᱦᱩᱭᱩᱜ ᱛᱟᱦᱮᱸᱫ ᱮᱸ ᱢᱟᱱᱮ ᱜᱚᱴᱟ ᱜᱮᱠᱚ ᱯᱮᱨᱮᱡ ᱠᱚᱜᱼᱟ ᱟᱨ ᱧᱤᱫᱟᱹ ᱫᱚᱢᱮ ᱠᱚ ᱨᱟᱨᱟᱜ ᱵᱟᱲᱟᱭ ᱛᱟᱦᱮᱸᱫ ᱛᱚ ᱤᱭᱩ ᱠᱚ᱾ ᱟᱫᱚ ᱱᱤᱛᱚᱜ ᱫᱚ ᱦᱟᱸᱜ ᱚᱸᱠᱟ ᱫᱚ ᱟᱫᱚ ᱵᱟᱝ ᱧᱮᱞ ᱧᱟᱢᱚᱜ ᱠᱟᱱᱟ, ᱢᱟᱱᱮ ᱧᱤᱫᱟᱹ ᱨᱮᱱᱟᱜ ᱱᱩᱱᱠᱩᱣᱟᱜ ᱡᱟᱦᱟᱸ ᱞᱟᱹᱭᱤᱴ ᱨᱮᱱᱟᱜ ᱠᱳᱱᱳ ᱪᱤᱱᱦᱟᱹ ᱜᱮ ᱵᱟᱹᱱᱩᱜᱼᱟ ᱧᱤᱫᱟᱹᱨᱮ᱾
ᱵᱟᱝ ᱵᱟᱝ᱾
ᱱᱮᱛᱟᱨ ᱫᱚ ᱟᱹᱰᱤ ᱠᱤᱪᱷᱩ ᱜᱮ ᱦᱟᱸᱜ ᱚᱝᱠᱟ ᱵᱟᱝᱠᱚ ᱢᱟᱲᱟᱝ ᱫᱚ ᱡᱟᱦᱟᱸ ᱞᱮᱠᱟ ᱠᱚ ᱧᱮᱞ ᱠᱚᱜ ᱫᱚ ᱩᱝᱠᱩ ᱫᱚ ᱟᱫᱚ ᱦᱟᱸᱜ ᱱᱮᱛᱟᱨ ᱫᱚ ᱟᱹᱰᱤ ᱜᱟᱱ ᱠᱚ ᱠᱚᱢᱟᱣ ᱤᱫᱤᱭᱟᱠᱟᱱᱟ᱾
ᱦᱩᱸ, ᱟᱫᱚ ᱚᱱᱟ ᱠᱚ ᱫᱚ ᱦᱟᱸᱜ ᱟᱵᱚᱣᱟᱜ ᱜᱮ ᱱᱚᱣᱟ ᱫᱚ ᱟᱸ ᱢᱟᱱᱮ ᱟᱵᱚᱣᱟᱜ ᱵᱷᱩᱞ ᱠᱷᱟᱹᱛᱤᱨ ᱜᱮ ᱱᱚᱣᱟ ᱠᱚᱫᱚ ᱱᱤᱛᱩᱜ ᱫᱚ ᱦᱮᱡ ᱤᱫᱤ ᱭᱟᱠᱟᱱᱟ ᱦᱟᱸᱜ,
ᱦᱳᱭ ᱦᱳᱭ ᱟᱨ ᱢᱟᱲᱟᱝ ᱡᱟᱦᱟᱸ ᱛᱤᱱᱟᱹᱜ ᱟᱸ ᱪᱮᱬᱮ ᱠᱚᱠᱚ ᱧᱮᱞᱚᱜ ᱠᱟᱱ ᱛᱟᱦᱮᱱ ᱱᱤᱛᱚᱜ ᱫᱚ ᱦᱟᱸᱜ ᱚᱝᱠᱟ ᱪᱮᱬᱮ ᱠᱚᱦᱚᱸ ᱟᱹᱰᱤ ᱜᱟᱱ ᱜᱮᱠᱚ ᱠᱚᱢᱟᱣ ᱤᱫᱤ ᱭᱟᱠᱟᱱᱟ᱾
ᱦᱮᱸ ᱦᱮᱸ ᱦᱮᱸ᱾
ᱚᱝᱠᱟ ᱢᱤᱨᱩ ᱪᱮᱬᱮ ᱠᱚᱦᱚᱸ ᱠᱚ ᱧᱮᱞ ᱧᱟᱢᱚᱜ ᱠᱟᱱ ᱛᱟᱦᱮᱸᱱ ᱟᱨ ᱱᱮᱛᱟᱨ ᱫᱚᱻᱜ ᱚ ᱟᱹᱰᱤ ᱠᱚᱢ ᱦᱮᱡ ᱦᱚᱸ ᱵᱟᱠᱚ ᱦᱤᱡᱩᱜ ᱜᱮᱭᱟ ᱩᱝᱠᱩ ᱫᱚ᱾
ᱦᱮᱸ ᱟᱹᱰᱤ ᱟᱭᱢᱟ ᱪᱮᱬᱮ ᱢᱮᱱᱟᱜ ᱠᱚᱣᱟ ᱚᱝᱠᱟᱭ ᱤ- ᱢᱤ ᱢᱤᱨᱩ ᱪᱮᱬᱮ ᱪᱮᱫᱟᱜ ᱠᱩᱭᱞᱤ ᱠᱚᱦᱚᱸ ᱟᱞᱮ ᱱᱚᱛᱮ ᱨᱮᱢᱟ ᱢᱟᱹ ᱢᱟᱱᱮ ᱵᱟᱹᱱᱩᱜ ᱠᱚ ᱞᱮᱜᱟ ᱩᱱ ᱥᱚᱢᱚᱭ ᱢᱟ ᱥᱮ- ᱛᱟᱜ ᱵᱮᱲᱟ ᱞᱮᱝᱠᱷᱟᱱ ᱜᱮᱻᱥ ᱮ ᱢᱟᱱᱮ ᱨᱟᱜ ᱠᱚ ᱟᱨᱳᱢᱵᱷᱚ ᱠᱮᱜᱼᱟ ᱟᱨ ᱵᱟᱠᱷᱟᱱ ᱥᱤᱸᱜᱟᱹᱲ ᱵᱮᱲᱟᱜ᱾ ᱥᱤᱸᱜᱟᱹᱲ ᱚᱠᱛᱚ ᱟᱨ ᱱᱤᱛᱚᱜ ᱫᱚ ᱢᱟᱱᱮ ᱚᱠᱟ ᱥᱚᱢᱚᱭ ᱩᱝᱠᱩᱣᱟᱜ ᱟᱣᱟᱡᱽ ᱫᱚ ᱵᱟᱝ ᱟᱸᱡᱚᱢᱚᱜ ᱠᱟᱱᱟ᱾ ᱡᱩᱫᱤ ᱚᱱᱠᱟ ᱚᱲᱟᱜ ᱨᱮ ᱥᱤᱢ ᱠᱚ